ᱦᱟᱞᱳᱼᱼ
ᱦᱚᱸ᱾
ᱦᱮᱸ ᱜᱚᱝᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱪᱮᱫ ᱠᱚᱵᱤᱱ ᱪᱤᱠᱟᱹ ᱵᱟᱲᱟᱭᱮᱜᱼᱟ?
ᱱᱚᱜᱼᱚᱭ ᱛᱚ ᱜᱚᱝᱠᱮ ᱮᱠᱷᱚᱱ ᱢᱟ ᱦᱟᱸᱜ ᱡᱚᱢ ᱵᱟᱲᱟ ᱠᱟᱛᱮᱜ ᱦᱟᱸᱜ ᱫᱩᱲᱩᱵ ᱦᱩᱭ ᱠᱟᱱᱟ ᱾
ᱟᱪᱪᱷᱟ᱾
ᱟ ᱡᱮ ᱦᱟᱸᱜ ᱪᱮᱜ ᱵᱤᱱ ᱪᱮᱠᱟᱭᱮᱫᱟ?
ᱟᱹᱞᱤᱧ ᱦᱚᱸ ᱱᱚᱜᱼᱚᱸᱭ ᱛᱚᱼᱼ ᱫᱩᱲᱩᱵ ᱵᱟᱲᱟ ᱦᱟᱠᱟᱱᱟ ᱞᱤᱧ ᱟᱹᱞᱤᱧ ᱦᱚᱸ ᱡᱚᱢ ᱠᱚᱫᱚ ᱟᱹᱣᱨᱤ ᱦᱩᱭᱩᱜᱼᱟ ᱾ ᱱᱚᱜᱼᱚᱸᱭ ᱠᱟᱹᱡ ᱪᱩᱞᱩᱝ ᱯᱚᱨ ᱞᱤᱧ ᱡᱚᱢ ᱵᱟᱲᱟᱭ ᱛᱟᱦᱮᱸᱜᱼᱟᱸ ᱵᱟᱹᱫ ᱥᱮᱱ ᱜᱮᱞᱤᱧ ᱪᱟᱞᱟᱜ ᱞᱟᱹᱜᱤᱫ ᱾ ᱟᱞᱮ ᱱᱚᱛᱮ ᱢᱟ ᱪᱟᱥ ᱠᱟᱹᱢᱤ ᱠᱚ ᱞᱟᱜᱟᱣᱟᱠᱟᱱᱟ ᱥᱮ᱾
ᱟᱪᱪᱷᱟ ᱦᱳᱭ, ᱟᱨ ᱜᱚᱝᱠᱮ ᱟᱼᱼ ᱞᱮ ᱥᱮᱫ ᱛᱮᱫᱚ ᱱᱚᱸᱠᱟ ᱫᱟᱜ ᱡᱟᱹᱲᱤ ᱠᱚᱫᱚ ᱪᱮᱫ ᱞᱮᱠᱟ ᱦᱩᱭᱩᱜ ᱠᱟᱱᱟ ᱥᱮ ᱵᱟᱝ?
ᱦᱚᱸ ᱜᱚᱝᱠᱮ ᱫᱟᱜ ᱡᱟᱹᱲᱤ ᱠᱚ ᱱᱚᱜᱼᱚᱸᱭ ᱦᱩᱭ ᱵᱟᱲᱟ ᱦᱟᱠᱟᱱᱟ ᱟᱹᱰᱤ ᱥᱟᱹᱨᱫᱤ ᱞᱮ ᱠᱟᱹᱢᱤᱭᱮᱜᱼᱟ ᱦᱟᱸᱜ ᱱᱤᱛᱚᱜ ᱫᱚ ᱾
ᱟᱪᱪᱷᱟ ᱵᱮᱥ ᱜᱮ ᱚᱱᱟ ᱦᱚᱸ᱾
ᱦᱮᱸ ᱜᱚᱝᱠᱮ, ᱟᱯᱮ ᱚᱱᱛᱮ ᱫᱚ?
ᱟᱞᱮ ᱥᱮᱜ ᱱᱮᱞ ᱞᱮᱠᱷᱟᱡ ᱜᱚᱝᱠᱮ ᱦᱩᱭᱩᱜ ᱠᱟᱱ ᱜᱮᱭᱟ ᱠᱟᱹᱴᱤᱡ ᱜᱮ᱾ ᱱᱚᱣᱟ ᱵᱟᱨ ᱫᱤᱱ ᱞᱟᱦᱟ ᱠᱷᱚᱡ ᱢᱟ ᱟᱹᱰᱤ ᱡᱟᱹᱯᱩᱫ ᱞᱮᱠᱟᱭ ᱡᱟᱹᱯᱩᱜ ᱟᱠᱟᱜ᱾
ᱟᱫᱚ ᱪᱟᱥ ᱠᱟᱹᱢᱤ ᱠᱚᱫᱚ ᱦᱟᱸᱜ ᱯᱮ ᱛᱤᱱ ᱥᱟᱺᱜᱤᱧ ᱜᱚᱫ ᱠᱮᱜᱼᱟ?
ᱦᱮᱸ ᱜᱚᱝᱠᱮ ᱞᱟᱹᱭ ᱵᱮᱱ?
ᱦᱮᱸ ᱞᱟᱹᱭᱼᱮᱜᱼᱟ ᱞᱤᱧ ᱪᱟᱥ ᱠᱟᱹᱢᱤ ᱠᱚᱫᱚᱻ ᱯᱮᱼᱼ ᱛᱤᱱᱻ ᱛᱤᱱ ᱫᱷᱟᱹᱵᱤᱡ ᱜᱟᱱ ᱯᱮ ᱠᱟᱹᱢᱤ ᱠᱮᱜᱼᱟ?
ᱪᱟᱥ ᱠᱟᱹᱢᱤ ᱦᱚᱸ ᱜᱚᱝᱠᱮ ᱦᱩᱭ ᱫᱚ ᱦᱩᱭᱩᱜ ᱠᱟᱱ ᱜᱮᱭᱟ, ᱠᱟᱹᱴᱤᱡ ᱢᱮᱱ ᱞᱮᱠᱷᱟᱡᱼᱼ ᱮᱠᱷᱚᱱ ᱢᱟ ᱦᱚᱸᱜᱼᱚᱸᱭ ᱴᱚᱞᱟ ᱠᱚ ᱦᱟᱸᱜ ᱤᱭᱟᱹ ᱦᱩᱭᱩᱜ ᱠᱟᱱᱟ ᱦᱟᱸᱜ, ᱛᱩᱜ ᱦᱩᱭᱩᱜ ᱠᱟᱱᱟ ᱾
ᱦᱮᱸ᱾
ᱠᱷᱮᱛ ᱠᱚᱢᱟ ᱯᱟᱲᱟᱜ ᱦᱩᱭ ᱠᱟᱱ ᱱᱷᱟᱸᱜ, ᱼᱼ ᱱᱚᱜᱼᱚᱸᱭᱮ ᱨᱚᱦᱚᱭ ᱠᱚ ᱶᱟᱜ ᱮᱦᱚᱵ ᱦᱩᱭᱩᱜᱼᱟ ᱦᱟᱸᱜ ᱟᱨ ᱠᱤᱪᱷᱩ ᱫᱤᱱ ᱯᱚᱨᱮ ᱜᱮ ᱦᱟᱸᱜ ᱾
ᱢᱮᱱ ᱞᱮᱠᱷᱟᱱ ᱱᱚᱣᱟ ᱫᱟᱜ ᱦᱚᱛᱮᱫ ᱛᱮᱜᱮ ᱠᱟᱹᱴᱤᱜ ᱞᱮᱴ ᱱᱚᱜᱚᱜ ᱠᱟᱱᱟ ᱟᱞᱮ ᱥᱮᱫ ᱫᱚ ᱾
ᱦᱮᱸ ᱛᱟᱦᱚᱞᱮ ᱟᱯᱮ ᱚᱱᱛᱮ ᱫᱚ ᱠᱟᱹᱡ ᱫᱮᱨᱤ ᱧᱚᱜ ᱠᱟᱛᱮ ᱜᱮ ᱫᱟᱜ ᱟᱠᱟᱼᱟ ᱯᱟᱞᱮᱜ ᱾ ᱦᱮᱸ ᱜᱚᱝᱠᱮ ᱞᱟᱹᱭᱼᱮᱜᱼᱟ ᱞᱤᱝ, ᱪᱮᱜ ᱵᱤᱱ ᱞᱟᱹᱭᱼᱮᱜᱼᱟ ᱜᱚᱝᱠᱮ ᱞᱟᱹᱭ ᱵᱤᱱ? ᱞᱟᱹᱭᱼᱮᱜᱼᱟ ᱞᱤᱧ ᱟᱯᱮ ᱚᱱᱛᱮ ᱫᱚ ᱛᱟᱦᱚᱞᱮ ᱠᱟᱹᱡᱼᱼ ᱥᱩᱵᱽᱡᱤ ᱠᱚ ᱵᱟ? ᱥᱚᱵᱽᱡᱤ ᱦᱮᱸ ᱥᱚᱵᱽᱡᱤᱼᱠ ᱥᱚᱵᱽᱡᱤ ᱠᱚᱦᱚᱸ ᱞᱮ ᱪᱟᱥ ᱵᱟᱲᱟᱭ ᱜᱮᱭᱟ ᱟᱞᱮ ᱱᱚᱛᱮ ᱫᱚ ᱾
ᱟᱪᱪᱷᱟ, ᱵᱤᱴᱤᱼᱟᱭᱳ, ᱪᱮᱫ ᱵᱚᱱ ᱪᱟᱥ ᱵᱟᱲᱟᱭ ᱜᱮᱭᱟ, ᱠᱟᱹᱴᱤᱡ ᱞᱟᱹᱭ ᱞᱮᱠᱷᱟᱡ ᱵᱮᱥ ᱠᱚᱜᱼᱟ?
ᱦᱮᱸ ᱱᱮᱛᱟᱨ ᱫᱤᱱ ᱫᱚ ᱚᱝᱠᱟ ᱫᱚ ᱡᱟᱹᱥᱛᱤ ᱠᱤᱪᱷᱩ ᱫᱚ ᱪᱟᱥ ᱫᱚ ᱵᱟᱝ ᱜᱟᱱᱚᱜᱼᱟ, ᱡᱟᱦᱟᱸᱮ ᱞᱮᱠᱟ ᱟᱸ ᱨᱮᱭᱟᱲ ᱫᱤᱱ ᱠᱚᱫᱚ ᱡᱟᱹᱥᱛᱤ ᱧᱚᱜ ᱥᱚᱵᱽᱡᱤ ᱜᱮᱞᱮ ᱪᱟᱥᱼᱟ, ᱟᱫᱚ ᱱᱤᱛᱚᱜ ᱫᱚ ᱫᱟᱜ ᱫᱤᱱ ᱠᱟᱱᱟ ᱛᱚ,
ᱦᱳᱭ ᱾
ᱟᱫᱚ ᱱᱤᱛᱳᱜ ᱫᱚ ᱚᱱᱠᱟ ᱥᱚᱵᱽᱡᱤ ᱠᱚ ᱦᱟᱸᱜ ᱠᱷᱩᱵ ᱫᱚ ᱚᱱᱠᱟ ᱫᱚ ᱵᱟᱞᱮ ᱪᱟᱥᱟ ᱟᱫᱚ ᱡᱟᱦᱟᱸ ᱞᱮᱠᱟ ᱱᱤᱛᱚᱜ ᱫᱚ ᱪᱟᱥ ᱞᱮᱠᱟᱱᱟᱜ ᱫᱚ ᱛᱟᱦᱮᱱᱟ ᱟᱸ ᱟᱸᱻ ᱵᱟᱸᱫᱷᱟ ᱠᱚᱯᱤ ᱠᱚᱜᱮ ᱞᱮ ᱪᱟᱥ ᱵᱟᱲᱟᱭᱟ ᱱᱤᱛᱚᱜ ᱫᱚ ᱵᱟᱸᱫᱷᱟ ᱠᱚᱯᱤ, ᱟᱨ ᱢᱟᱹᱨᱤᱪ ᱠᱚ ᱾
ᱪᱷᱟᱵᱤ, ᱵᱮᱥ ᱜᱮᱭᱟ ᱾
ᱟᱨ ᱟᱯᱮ ᱚᱱᱛᱮ ᱫᱚ?
ᱜᱚᱝᱠᱮ ᱧᱮᱞ ᱞᱮ ᱮᱠᱷᱚᱱ ᱢᱟ ᱥᱚᱵᱽᱡᱤ ᱠᱚᱫᱚ ᱪᱟᱥ ᱜᱮᱭᱟ ᱢᱮᱱ ᱞᱮᱠᱷᱟᱡ ᱪᱟᱥ ᱜᱮᱭᱟ ᱦᱩᱲᱩ ᱜᱮ ᱾ ᱱᱚᱣᱟ ᱤᱭᱟᱹ ᱠᱤ ᱨᱟᱠᱟᱵ ᱵᱟᱲᱟ ᱠᱟᱛᱮᱫ ᱦᱩᱲᱩ ᱠᱚ ᱨᱟᱠᱟᱵ ᱵᱟᱲᱟ ᱠᱟᱛᱮ ᱦᱟᱸᱜ ᱥᱚᱵᱽᱡᱤ ᱠᱚᱞᱮ ᱪᱟᱥ ᱵᱟᱲᱟᱭ ᱜᱮᱭᱟ ᱾
ᱦᱮᱸ ᱦᱮᱸ ᱦᱮᱸ ᱜᱚᱜ ᱜᱚᱝᱠᱮ ᱞᱟᱹᱭᱮᱜᱼᱟ ᱞᱤᱧ ᱮ ᱟᱯ ᱟᱯᱮ ᱚᱱᱛᱮ ᱫᱚ ᱪᱟᱥ ᱠᱚᱫᱚ ᱢᱤᱫ ᱡᱚᱠᱷᱟ ᱜᱮ ᱦᱩᱭᱩᱜ-ᱟ ᱥᱮ ᱵᱟᱨ ᱡᱚᱠᱷᱟ?
ᱟᱞᱮ ᱫᱚ ᱜᱚᱝᱠᱮ ᱪᱟᱥ ᱫᱚ ᱢᱤᱫ ᱫᱷᱟᱣ ᱜᱮ ᱦᱩᱭᱩᱜᱼᱟ ᱡᱟᱦᱟᱸ ᱱᱚᱣᱟ ᱱᱚᱣᱟ ᱫᱤᱱᱜᱮ ᱾ ᱫᱷᱚᱨᱚᱱ ᱫᱤᱱ ᱨᱮᱜᱮ ᱪᱟᱥ ᱫᱚ ᱢᱮᱱ ᱞᱮᱠᱷᱟᱡ ᱚᱱᱠᱟ ᱥᱩᱵᱤᱫᱷᱟ ᱵᱟᱹᱪᱩᱜ ᱫᱟᱜ ᱨᱮᱱᱟᱜ ᱠᱚᱱᱳ ᱥᱩᱵᱤᱫᱷᱟ ᱵᱟᱹᱪᱩᱜ ᱠᱟᱜ ᱛᱮ ᱛᱷᱚᱲᱟ ᱪᱟᱥ ᱠᱚᱦᱚᱸ ᱦᱩᱭᱩᱜ ᱛᱟᱦᱮᱱᱟ ᱟᱞᱮ ᱥᱮᱫ ᱫᱚ ᱟᱞᱮ ᱱᱚᱣᱟ ᱥᱮᱨᱢᱟ ᱫᱟᱜ ᱛᱮᱞᱮ ᱪᱟᱥ ᱜᱮᱭᱟ ᱥᱮ ᱾ ᱛᱚ ᱥᱮᱨᱢᱟ ᱡᱮ ᱡᱩᱫᱤ ᱵᱟᱭ ᱫᱟᱜᱟ ᱛᱚ ᱪᱟᱥ ᱠᱚᱦᱚᱸ ᱠᱟᱴᱤᱡ ᱠᱚᱢ ᱜᱮ ᱦᱩᱭᱩᱜ ᱜᱮᱭᱟ ᱾ ᱛᱚ ᱚᱱᱟ ᱞᱟᱜᱤᱫ ᱟᱞᱮ ᱫᱚ ᱢᱤᱫ ᱫᱷᱟᱣ ᱜᱮᱞᱮ ᱪᱟᱥ ᱵᱟᱲᱟᱭ ᱜᱮᱭᱟ ᱾
ᱦᱮᱸ ᱜᱚᱝᱠᱮ ᱟᱞᱮ ᱱᱚᱛᱮ ᱫᱚ ᱱᱚᱣᱟ ᱟᱥᱟᱲ ᱵᱚᱸᱜᱟ ᱢᱟᱦᱟᱸᱜ ᱞᱮ ᱪᱟᱥ ᱜᱮᱭᱟ ᱾ ᱟᱫᱚ ᱟᱞᱮ ᱫᱚ ᱦᱟᱸᱜ ᱥᱤᱛᱩᱝ ᱫᱤᱱ ᱦᱚᱸᱞᱮ ᱪᱟᱥ ᱜᱮᱭᱟ ᱥᱤᱛᱩᱝ ᱫᱤᱱ ᱟᱫᱚ ᱟᱞᱮ ᱱᱚᱛᱮ ᱫᱚ ᱦᱟᱸᱜ ᱜᱟᱰᱟ ᱠᱚ ᱢᱮᱱᱟᱜᱼᱟ ᱛᱚ ᱾
ᱦᱳᱭ ᱾
ᱟᱫᱚ ᱜᱟᱰᱟ ᱠᱚᱨᱮ ᱠᱷᱚᱱᱟᱜ ᱢᱮᱥᱤᱱ ᱛᱮ ᱫᱟᱜ ᱠᱚᱞᱮ ᱨᱟᱠᱟᱵ ᱛᱮ ᱟᱫᱚ ᱚᱱᱟ ᱜᱟᱰᱟ ᱠᱚᱛᱮ ᱜᱮ ᱚᱱᱟ ᱫᱟᱜ ᱠᱚᱛᱮ ᱜᱮᱞᱮ ᱪᱟᱥᱟ ᱥᱤᱛᱩᱝ ᱫᱤᱱ ᱦᱚᱸ ᱾ ᱟᱫᱚ ᱜᱚᱝᱠᱮ ᱟᱯᱮ ᱡᱟᱦᱟᱸ
ᱵᱮᱱᱟᱣ ᱟᱠᱟᱫ ᱠᱚᱣᱟ ᱡᱟᱦᱟᱸ ᱠᱮᱱᱮᱞ ᱠᱚ ᱾ ᱠᱮᱱᱮᱞ ᱫᱤᱭᱮ ᱦᱚᱸᱠᱚ ᱪᱟᱥ ᱫᱟᱜ ᱠᱚ
ᱦᱮᱸ ᱦᱮᱸ ᱾
ᱟᱞᱮ ᱥᱮᱫ ᱧᱮᱞ ᱞᱮ ᱚᱱᱠᱟ ᱵᱟᱹᱪᱩᱜ ᱠᱚᱣᱟ ᱢᱮᱱ ᱞᱮᱠᱷᱟᱱ ᱛᱟᱦᱮᱸ ᱞᱮᱱᱠᱷᱟᱡ ᱫᱚ ᱟᱹᱰᱤ ᱵᱮᱥ ᱠᱚᱜᱼᱟ ᱾ ᱪᱟᱥ ᱵᱟ
ᱦᱮᱸ ᱜᱚᱝᱠᱮ ᱞᱟᱹᱭᱮᱜᱼᱟ ᱞᱤᱧ ᱟᱫᱚ ᱟᱯᱮ ᱟᱯᱮ ᱚᱱᱛᱮ ᱡᱟᱦᱟᱸ ᱚᱱᱮ ᱦᱟᱸᱜ ᱞᱟᱹᱭ ᱠᱮᱜᱼᱟ ᱵᱤᱱ ᱦᱩᱲᱩ ᱨᱟᱠᱟᱵ ᱯᱚᱨ ᱥᱚᱵᱽᱡᱤ ᱠᱚ ᱦᱟᱸᱜ ᱯᱮ ᱪᱟᱥ ᱜᱮᱭᱟ ᱟᱫᱚ ᱛᱚᱠᱷᱚᱱ ᱫᱚ ᱫᱟᱜ ᱠᱚᱫᱚ ᱚᱠᱟ ᱨᱮᱯᱮ ᱧᱟᱢ ᱜᱮᱭᱟ?
ᱛᱚᱠᱷᱚᱱ ᱜᱚᱝᱠᱮ ᱠᱟᱹᱴᱤᱡ ᱟᱞᱮ ᱫᱚ ᱱᱚᱣᱟ ᱤᱭᱟᱹ ᱠᱚᱞᱮ ᱪᱟᱥ ᱜᱮᱭᱟ ᱢᱮᱱᱞᱠᱷᱟᱱ ᱟᱞᱮ ᱵᱟᱲᱭᱮ ᱠᱚᱨᱮ ᱜᱮ ᱾ ᱱᱚᱣᱟ ᱠᱷᱮᱛ ᱠᱚᱨᱮ ᱫᱚ ᱵᱟᱝ ᱾
ᱚ, ᱟᱪᱪᱷᱟ ᱢᱟᱱᱮ ᱱᱤᱡᱮᱨ ᱢᱚᱛᱚ ᱟᱨᱠᱤ ᱾
ᱡᱚᱢ ᱵᱟᱠᱷᱨᱟ ᱜᱮ ᱾
ᱦᱮᱸ ᱦᱮᱸ ᱾
ᱟᱨ ᱛᱚᱠᱷᱚᱱ ᱫᱟᱜ ᱫᱚ ᱢᱮᱱ ᱞᱮᱠᱷᱷᱟᱡ ᱛᱚᱠᱷᱚᱱ ᱫᱚ ᱦᱟᱸᱜ ᱠᱟᱹᱴᱤᱡ ᱚᱱᱟ, ᱦᱮᱸ ᱜᱚᱝᱠᱮ ᱞᱟᱹᱭ ᱢᱮ ᱾
ᱦᱮᱸ ᱞᱟᱹᱭᱮᱜᱼᱟ ᱞᱤᱧ ᱮᱸ ᱟᱞᱮ ᱱᱚᱛᱮ ᱫᱚ ᱦᱟᱸᱜ ᱱᱤᱡᱮᱨ ᱢᱚᱛᱚ ᱪᱟᱥ ᱢᱟᱞᱮ ᱪᱟᱥ ᱜᱮᱭᱟ, ᱟᱫᱚ ᱟᱞᱮ ᱱᱚᱛᱮ ᱢᱟ ᱫᱟᱜ ᱠᱚᱨᱮᱱᱟᱜ ᱥᱩᱵᱤᱫᱟ ᱛᱚ ᱾ ᱥᱚᱵᱽᱡᱤ ᱠᱚᱫᱚ ᱟᱞᱮ ᱫᱚ, ᱟᱻ ᱰᱷᱮᱨ ᱧᱚᱜ ᱜᱮᱞᱮ ᱪᱟᱥᱟ ᱡᱟᱦᱟᱸ ᱞᱮᱠᱟ, ᱯᱚᱨᱚᱵᱚᱨᱛᱤ ᱨᱮ ᱚᱱᱟ ᱠᱚ ᱟᱠᱷᱨᱤᱧ ᱠᱟᱛᱮᱫ ᱠᱟᱹᱣᱰᱤ ᱠᱚᱞᱮ ᱟᱨᱡᱟᱣ ᱜᱮᱭᱟ᱾
ᱟᱪᱪᱷᱟ ᱚᱱᱟ ᱦᱚᱸ ᱵᱮᱥ ᱜᱮ᱾
ᱦᱮᱸ ᱟᱫᱚ ᱜᱚᱝᱠᱮ ᱟᱯᱮ ᱚᱱᱛᱮ ᱫᱚ,
ᱦᱮᱸ
ᱞᱟᱹᱭᱮᱫᱼᱟ ᱞᱤᱧ ᱟᱯᱮ ᱚᱱᱛᱮ ᱫᱚ ᱱᱚᱣᱟ ᱪᱟᱥᱵᱟᱥ ᱵᱟᱫ ᱛᱮᱫᱚ ᱱᱤᱛᱚᱜ ᱫᱚ ᱪᱮᱫ ᱠᱚᱯᱮ ᱠᱟᱹᱢᱤ ᱵᱟᱲᱟᱭᱮᱫᱼᱟ?
ᱮᱠᱷᱚᱱ ᱢᱟ ᱜᱚᱝᱠᱮ ᱪᱟᱥᱵᱟᱥ ᱠᱟᱹᱜᱤ ᱠᱟᱛᱮᱜ ᱮᱠᱷᱚᱱ ᱢᱟ ᱦᱟᱸᱜ ᱠᱷᱮᱞᱟ ᱫᱷᱩᱞᱟ ᱜᱮᱢᱟ ᱦᱩᱭᱩᱜ ᱠᱟᱱ ᱮᱠᱷᱚᱱ ᱱᱚᱣᱟ ᱯᱷᱩᱴᱵᱚᱞ ᱠᱚ ᱠᱷᱮᱞᱟ ᱵᱟᱞᱟ ᱦᱩᱭᱩᱜ ᱠᱟᱱᱟ,
ᱚ᱾ ᱜᱚᱝᱠᱮ ᱟᱯᱚᱱᱛᱮᱫᱚ ᱟᱫᱚ,
ᱟᱯᱮ ᱠᱚ ᱦᱳᱭ ᱦᱮᱸ ᱜᱚᱝᱠᱮ ᱟᱞᱮ ᱥᱮᱡ ᱫᱚ ᱡᱟᱥᱛᱤ ᱫᱚ, ᱦᱮᱸ ᱞᱮᱭᱵᱮᱱ,
ᱞᱮᱭᱮᱜᱼᱟ ᱞᱤᱧ ᱚᱱᱛᱮ ᱫᱚ ᱯᱷᱩᱴᱵᱚᱞ ᱠᱚᱻᱫᱚ ᱪᱮᱫ ᱞᱮᱠᱟᱱ ᱠᱷᱮᱞ ᱦᱩᱭᱩᱜ ᱜᱮᱭᱟ ᱢᱟᱨᱟᱝ ᱢᱟᱨᱟᱝ ᱠᱷᱮᱞ ᱦᱩᱭᱩᱜᱼᱟ ᱥᱮ? ᱚᱱᱠᱟ ᱠᱟᱹᱡ ᱡᱟᱦᱟᱸᱞᱮᱠᱟ ᱠᱚᱢ ᱠᱚᱢ ᱴᱟᱠᱟ ᱨᱮᱱᱟᱜ ᱮᱱᱛᱮ,
ᱟᱞᱮ ᱥᱮ ᱜᱚᱝᱠᱮ ᱧᱮᱞ ᱞᱮᱠᱟᱱᱡ ᱯᱷᱩᱴᱵᱚᱞ ᱠᱷᱮᱞ ᱫᱚ ᱟᱹᱰᱤ ᱢᱟᱨᱟᱝ ᱢᱟᱨᱟᱝ ᱜᱮ ᱦᱩᱭᱩᱜ ᱛᱟᱦᱮ ᱱᱟ, ᱢᱮᱱ ᱞᱮᱠᱟᱡ ᱫᱚ ᱡᱟᱦᱟᱸ ᱫᱚ ᱞᱟᱠᱷ ᱞᱟᱠᱷ ᱨᱮ ᱫᱷᱟᱢᱟᱠᱟ ᱠᱚ ᱦᱩᱭᱩᱜ,
ᱦᱮᱸ ᱦᱮᱸ ᱦᱮᱸ
ᱯᱟᱸᱧᱪ ᱞᱟᱠ ᱚᱱᱮ ᱚᱱᱠᱟ ᱠᱷᱮᱞᱟ ᱠᱚ ᱦᱩᱭᱩᱜ ᱜᱮᱭᱟ᱾
ᱟᱯᱮ ᱥᱮᱫ ᱫᱚ ᱜᱚᱝᱠᱮ ᱚᱱᱛᱮ ᱠᱷᱤᱞᱟᱯ ᱵᱟᱲᱲᱟ ᱜᱮᱭᱟ ᱥᱮ ᱵᱟᱝ?
ᱦᱮᱸ ᱜᱚᱝᱠᱮ ᱟᱞᱮ ᱱᱚᱛᱮ ᱦᱚᱸ ᱦᱩᱭ ᱫᱚ ᱦᱩᱭᱩᱜ ᱜᱮᱭᱟ ᱟᱫᱚ, ᱚ ᱟᱞᱮ ᱱᱛᱩ ᱫᱚ ᱦᱩᱭᱩᱜ ᱜᱮᱭᱟ ᱫᱷᱟᱢᱟᱠᱟ ᱠᱷᱮᱞ ᱦᱚᱸ ᱦᱩᱭᱩᱜ ᱜᱮᱭᱟ ᱟᱫᱚ ᱚᱱᱠᱟ ᱫᱚ ᱦᱜ ᱵᱟᱝ ᱦᱩᱭᱩᱜ ᱜᱮᱭᱟ᱾
ᱟᱪᱪᱷᱟ᱾
ᱚᱱᱟ ᱠᱚᱢ ᱴᱟᱠᱟ ᱨᱮᱱᱟᱜ ᱠᱷᱮᱞ ᱦᱩᱭᱩᱜᱼᱟ᱾ ᱟᱨ,
ᱵᱟᱭ ᱵᱟᱭ ᱠᱚᱨᱮᱱ ᱠᱚ
ᱦᱮᱸ ᱦᱮᱸ ᱦᱮᱸ ᱵᱟᱦᱨᱮ ᱵᱟᱦᱨᱮ ᱠᱚᱨᱮᱱ ᱯᱞᱮᱭᱟᱨ ᱦᱚᱸᱠᱚ,
ᱦᱳᱭ ᱡᱟᱭ ᱡᱟᱭ ᱠᱚ ᱱᱟᱭᱡᱮᱨᱤᱭᱟ ᱠᱚ, ᱵᱤᱫᱮᱥ ᱠᱚᱨᱮᱱ ᱠᱚ ᱠᱚ ᱦᱤᱡᱩᱜ ᱜᱮᱭᱟ ᱥᱟᱺᱜᱤᱧ ᱥᱟᱺᱜᱤᱧ ᱠᱚᱨᱮᱱ᱾
ᱦᱮᱸ